ᱟᱸᱡᱚᱢᱟᱢ ᱠᱟᱱᱟ
ᱪᱮᱫ ᱤᱫᱤ ᱠᱟᱛᱮ ᱞᱟᱝ ᱜᱟᱞᱢᱟᱜᱼᱟ ᱛᱮᱦᱤᱧ?
ᱪᱮᱫ ᱮᱢ ᱪᱤᱠᱟᱹᱭᱮᱫᱟ?
ᱤᱧ ᱫᱚ ᱪᱮᱫ ᱦᱚᱸ ᱵᱟᱹᱧ ᱪᱤᱠᱟᱹᱭᱮᱫᱟ ᱫᱩᱲᱩᱵ ᱟᱠᱟᱱᱟᱹᱧ᱾
ᱫᱟᱠᱟ ᱠᱚ ᱡᱚᱢ ᱵᱟᱲᱟ ᱠᱮᱫᱟᱢ ᱥᱮ ᱟᱹᱣᱨᱤ?
ᱦᱮᱸ ᱡᱚᱢ ᱠᱚᱫᱚ ᱦᱩᱭ ᱠᱟᱱᱟ᱾ ᱦᱩᱞ ᱢᱟᱦᱟ ᱤᱫᱤ ᱠᱟᱛᱮᱫ? ᱦᱩᱞ ᱢᱟᱦᱟ ᱤᱫᱤ ᱠᱟᱛᱮᱜ ᱞᱟᱝ ᱜᱟᱞᱢᱟᱨᱟᱣᱟ ᱛᱮᱦᱤᱧ ᱫᱚ᱾
ᱦᱮᱸ ᱢᱟ ᱛᱟᱦᱚᱞᱮ᱾
ᱛᱤᱨᱤᱥ ᱡᱩᱱ ᱦᱤᱞᱳᱜ ᱫᱚ ᱦᱩᱞ ᱢᱟᱦᱟ ᱦᱩᱭ ᱞᱮᱱᱟ ᱟᱨ ᱩᱱ ᱦᱤᱞᱳᱜ ᱫᱚ ᱥᱟᱱᱛᱟᱲ ᱠᱚᱣᱟᱜ ᱟᱹᱰᱤ ᱫᱩᱠ ᱟᱱᱟᱜ ᱫᱤᱱ ᱛᱟᱦᱮᱸ ᱠᱟᱱᱟ ᱪᱮᱫᱟᱜ ᱥᱮ ᱦᱮᱞᱳ, ᱞᱟᱹᱲᱦᱟᱹᱭ ᱨᱮ ᱟᱹᱰᱤ ᱟᱭᱢᱟ ᱥᱟᱱᱛᱟᱲ ᱜᱮᱠᱚ ᱡᱤᱣᱤ ᱠᱚ ᱟᱞᱟᱭ ᱞᱮᱫ ᱛᱟᱠᱚᱣᱟ ᱡᱟᱦᱟᱸ ᱠᱷᱟᱹᱛᱤᱨ ᱟᱵᱚ ᱛᱤᱨᱤᱥ ᱡᱩᱱ ᱫᱚ ᱥᱟᱱᱛᱟᱲ ᱠᱚᱣᱟᱜ ᱫᱩᱠ ᱨᱮᱭᱟᱜ ᱫᱤᱱ ᱦᱚᱸᱵᱚᱱ ᱞᱟᱹᱭ ᱫᱟᱲᱮᱭᱟᱜᱼᱟ ᱠᱟᱱᱟ᱾ ᱟᱢ ᱱᱚᱣᱟ ᱤᱰᱤᱠ ᱠᱟᱛᱮ ᱟᱨ ᱪᱮᱫ ᱠᱚᱢ ᱵᱟᱰᱟᱭᱟ?
ᱦᱮᱸ ᱱᱚᱜᱼᱭ ᱛᱤᱨᱤᱥ ᱡᱩᱱ ᱡᱟᱦᱟᱸᱟᱸ ᱛᱮᱦᱮᱧ ᱯᱟᱨᱚᱢᱱᱟ᱾ ᱦᱸ ᱟᱵᱚᱣᱟᱜ ᱦᱚᱠ ᱟᱹᱭᱫᱟᱹᱨ ᱦᱟᱥᱟ ᱡᱟᱭᱜᱟ ᱠᱚ ᱤᱫᱤ ᱠᱟᱛᱮᱫ ᱟᱵᱚᱨᱮᱱ ᱦᱩᱞᱜᱟᱹᱨᱤᱭᱟᱹ ᱥᱤᱫᱩ ᱟᱨ ᱠᱟᱹᱱᱦᱩ ᱱᱚᱣᱟ ᱦᱚᱸᱠ ᱟᱹᱭᱫᱟᱹᱨ ᱵᱟᱧᱪᱟᱣ ᱞᱟᱹᱜᱤᱫ ᱵᱨᱤᱴᱤᱥ ᱥᱮ ᱡᱩᱚᱢᱤᱫᱟᱨ ᱠᱚ ᱵᱤᱨᱩᱫ ᱨᱮᱠᱤᱱ ᱞᱟᱹᱲᱦᱟᱹᱭ ᱞᱮᱫᱟ᱾
ᱦᱮᱸ ᱱᱚᱶᱟᱮ ᱟᱨᱚ ᱟᱹᱰᱤ ᱟᱭᱢᱟ ᱥᱟᱱᱛᱟᱲ ᱥᱟᱶᱛᱮ ᱟᱨᱚ ᱟᱹᱫᱤᱵᱟᱹᱥᱤ ᱠᱚᱦᱚᱸ ᱱᱚᱣᱟ ᱨᱮ ᱥᱮᱞᱮᱫ ᱠᱚ ᱛᱟᱦᱮᱸ ᱠᱟᱱᱟ᱾ ᱱᱚᱣᱟ ᱨᱮᱱ ᱟᱹᱭᱩᱨᱤᱭᱟᱹ ᱞᱮᱠᱟ ᱛᱮᱫᱚ ᱵᱚᱱ ᱧᱮᱞ ᱫᱟᱲᱮᱭᱟᱠᱤᱱ ᱠᱟᱱᱟ ᱥᱤᱫᱩ ᱢᱩᱨᱢᱩ ᱠᱟᱹᱱᱦᱩ ᱢᱩᱨᱢᱩ᱾ ᱪᱟᱸᱫᱽ ᱢᱩᱨᱢᱩ ᱵᱷᱳᱭᱨᱳᱚᱵ ᱢᱩᱨᱢᱩ ᱟᱨ ᱩᱱᱠᱤᱱ ᱨᱮᱱ ᱵᱟᱨᱭᱟ ᱟᱠᱚ ᱢᱟᱹᱭ ᱛᱟᱹᱠᱤᱱ ᱠᱤᱱ ᱛᱟᱦᱮᱸ ᱠᱟᱱᱟ ᱯᱷᱩᱞᱚ ᱢᱩᱨᱢᱩ ᱡᱷᱟᱱᱚ ᱢᱩᱨᱢᱩ᱾ ᱱᱩᱠᱩ ᱠᱚᱣᱟᱜ ᱟᱹᱭᱩᱨ ᱛᱮ ᱦᱩᱭ ᱞᱮᱱᱟ᱾
ᱦᱮᱸ᱾ ᱟᱨ ᱪᱮᱫ ᱠᱚᱢ ᱵᱟᱲᱟᱭᱟ?
ᱟᱨ ᱱᱚᱣᱟ ᱦᱩᱞ ᱨᱮᱱᱟᱜ ᱠᱟᱛᱷᱟ ᱫᱚ ᱟᱹᱰᱤ ᱢᱟᱨᱟᱝ ᱜᱮᱭᱟ, ᱡᱩᱫᱤ ᱵᱚᱱ ᱧᱮᱞᱟ ᱱᱚᱣᱟ ᱨᱮᱭᱟᱜ ᱱᱟᱜᱟᱢ᱾ ᱢᱮᱱᱠᱷᱟᱱ ᱱᱟᱜᱟᱢ ᱨᱮ ᱩᱱᱟᱹᱜ ᱜᱟᱱ ᱫᱚ ᱵᱟᱝ ᱠᱚ ᱚᱞ ᱨᱟᱠᱟᱵ ᱠᱟᱫᱟ, ᱡᱩᱫᱤ ᱟᱵᱚ ᱵᱚᱱ ᱧᱮᱞᱟ᱾ ᱡᱟᱦᱟᱸ ᱛᱤᱱᱟᱹᱜ ᱜᱩᱨᱩᱛᱛᱚ ᱧᱟᱢ ᱫᱚᱨᱠᱟᱨ ᱩᱱᱟᱹᱜ ᱫᱚ ᱵᱟᱭ ᱧᱟᱢ ᱠᱟᱫᱟ᱾
ᱦᱮᱸ ᱩᱱ ᱚᱠᱛᱚ ᱡᱚᱠᱷᱚᱱ ᱢᱟᱱᱮ ᱩᱱ ᱚᱠᱛᱚ ᱟᱵᱚᱨᱮᱱ ᱥᱟᱱᱛᱟᱲ ᱦᱚᱲᱠᱚ ᱚᱞᱚᱜ ᱯᱟᱲᱦᱟᱜ ᱛᱮ ᱠᱚᱢ ᱞᱮᱱ ᱠᱷᱟᱹᱛᱤᱨ ᱟᱨ ᱡᱟᱦᱟᱸᱭ ᱩᱝᱠᱩ ᱡᱚᱢᱤᱫᱟᱨ ᱠᱚᱠᱚ ᱛᱟᱦᱮᱸ ᱠᱟᱱᱟ ᱵᱨᱤᱴᱤᱥ ᱠᱚ ᱩᱝᱠᱩ ᱜᱮ ᱱᱟᱜᱟᱢ ᱠᱚᱠᱚ ᱚᱞ ᱨᱟᱠᱟᱵ ᱞᱮᱫ ᱠᱷᱟᱹᱛᱤᱨ ᱟᱵᱚ ᱫᱚ ᱞᱟᱛᱟᱨ ᱜᱟᱛᱟᱠ ᱢᱮᱱᱛᱮᱠᱚ ᱞᱮᱠᱷᱟ ᱞᱮᱫ ᱵᱚᱱᱟ ᱚᱱᱟᱛᱮ ᱟᱵᱚᱣᱟᱜ ᱱᱟᱜᱟᱢ ᱪᱮᱛᱟᱱ ᱫᱚ ᱩᱱᱟᱹᱜ ᱜᱩᱨᱩᱛᱛᱚ ᱵᱟᱝᱠᱚ ᱮᱢ ᱠᱟᱣᱫᱟ ᱥᱮ ᱵᱟᱠᱚ ᱢᱮᱸᱫ ᱞᱩᱛᱩᱨ ᱠᱟᱣᱫᱟ ᱚᱱᱟ ᱠᱷᱟᱹᱛᱤᱨ ᱛᱮ ᱟᱵᱚᱣᱟᱜ ᱚᱱᱟ ᱱᱟᱜᱟᱢ ᱨᱮ ᱟᱨᱠᱤ ᱴᱷᱟᱶ ᱧᱟᱢ ᱛᱮ ᱟᱹᱰᱤ ᱵᱤᱞᱚᱢ ᱟᱠᱟᱱᱟ᱾
ᱟᱵᱚ ᱟᱨᱚᱵᱚᱱ ᱧᱮᱞ ᱫᱟᱲᱮᱜ-ᱟ ᱥᱟᱱᱛᱟᱲ ᱠᱚᱫᱚ ᱵᱚᱱ ᱵᱟᱰᱟᱭᱟ ᱩᱱᱟᱹᱜ ᱪᱟᱬ ᱵᱟᱝᱠᱚ ᱨᱟᱹᱜᱤᱜ-ᱟ᱾ ᱛᱟᱹᱣ ᱨᱮᱦᱚᱸ ᱩᱝᱠᱩ ᱦᱩᱞ ᱠᱚ ᱮᱛᱚᱦᱚᱵ ᱞᱮᱫᱟ ᱛᱟᱦᱟᱞᱮ ᱟᱵᱚ ᱵᱚᱱ ᱵᱩᱡ ᱫᱟᱲᱮᱜ-ᱟ ᱛᱤᱱᱟᱹᱜ ᱜᱟᱱ ᱩᱝᱠᱩ ᱚᱛᱛᱟᱪᱟᱨ ᱞᱮᱫᱟ ᱠᱚ ᱩᱱᱠᱩ ᱥᱟᱱᱛᱟᱲ ᱠᱚ ᱵᱤᱨᱩᱫᱽ ᱨᱮ᱾ ᱟᱨ ᱱᱩᱠᱩ ᱡᱟᱦᱟᱸᱭ ᱡᱚᱢᱤᱫᱟᱨ ᱠᱚ ᱛᱟᱦᱮᱸᱜ ᱠᱟᱱᱟ ᱩᱱᱠᱩ ᱫᱚ ᱨᱮᱭᱟᱜ ᱞᱳᱵᱽ ᱛᱮ ᱥᱟᱥᱚᱱᱮᱜ ᱠᱚ ᱛᱟᱦᱮᱸᱜ ᱠᱚ, ᱟᱨ ᱱᱩᱠᱩ ᱢᱚᱦᱟᱡᱟᱱ ᱠᱚ ᱠᱩ ᱪᱮᱛᱟᱱ ᱨᱮ ᱫᱚᱢᱮ ᱱᱟᱦᱟᱪᱟᱨ ᱨᱮ ᱛᱟᱦᱮᱸ ᱠᱚ ᱱᱟᱦᱟᱪᱟᱨ ᱨᱮᱱᱟᱜ ᱯᱚᱨᱤᱢᱟᱱ ᱩᱱᱟᱹᱜ ᱜᱮ ᱵᱟᱹᱲᱛᱤ ᱞᱮᱱᱟ ᱡᱟᱦᱟᱸ ᱠᱷᱟᱹᱛᱤᱨ ᱞᱟᱹᱲᱦᱟᱹᱭ ᱛᱮ ᱩᱝᱠᱩ ᱥᱟᱱᱛᱟᱲ ᱠᱚᱠᱚ ᱵᱟᱡᱫᱷᱳ ᱩᱛᱟᱹᱨ ᱞᱮᱱᱟ᱾ ᱟᱨ ᱵᱨᱤᱴᱤᱥ ᱦᱚᱸ ᱱᱩᱠᱩᱣᱟᱜ ᱥᱟᱶ ᱠᱚ ᱮᱢᱮᱫ ᱛᱟᱦᱮᱸᱜ ᱱᱩᱠᱩ ᱡᱚᱢᱤᱫᱟᱨ ᱟᱨ ᱢᱟᱦᱟᱡᱚᱱ ᱠᱚᱣᱟᱜ ᱥᱟᱶ᱾
ᱦᱮᱸ ᱵᱤᱨ ᱵᱩᱨᱩ ᱥᱳᱨ ᱠᱚᱨᱮᱱ ᱡᱟᱦᱟᱸᱭ ᱢᱟᱹᱱ ᱟᱵᱚ ᱥᱟᱱᱛᱟᱲ ᱦᱚᱲᱠᱚ ᱛᱟᱦᱮᱸ ᱠᱟᱱᱟ ᱩᱝᱠᱩ ᱩᱝᱠᱩ ᱵᱨᱤᱴᱤᱥ ᱠᱳᱢ ᱡᱚᱢᱤᱫᱟᱨ ᱠᱚ ᱫᱟᱨᱮ ᱠᱚᱠᱚ ᱢᱟᱜᱮᱫ ᱛᱟᱦᱮᱸᱜ ᱚᱱᱟ ᱠᱚ ᱵᱤᱨᱩᱫᱽ ᱨᱮᱦᱚᱸ ᱠᱚ ᱨᱚᱲ ᱞᱮᱫᱟ᱾ ᱟᱨ ᱚᱱᱟ ᱠᱷᱟᱹᱛᱤᱨ ᱛᱮ ᱫᱟᱨᱮ ᱢᱮᱱᱟᱜ ᱠᱷᱟᱹᱛᱤᱨ ᱛᱮ ᱱᱤᱛᱳᱜ ᱟᱵᱚ ᱢᱟᱱᱮ ᱢᱚᱸᱡᱽᱛᱮ ᱥᱟᱸᱦᱮᱫ ᱵᱚᱱ ᱦᱟᱛᱟᱣ ᱫᱟᱲᱮᱜ ᱠᱟᱱᱟ ᱟᱨ ᱫᱟᱨᱮ ᱠᱚ ᱡᱩᱫᱤ ᱵᱟᱝ ᱛᱟᱦᱮᱸ ᱠᱚᱜ-ᱟ ᱟᱹᱰᱤ ᱟᱱᱟᱴ ᱦᱩᱭ ᱠᱚᱜ ᱛᱟᱵᱚᱱᱟ ᱟᱨ ᱫᱟᱨᱮ ᱠᱚᱠᱚ ᱵᱟᱧᱪᱟᱣ ᱫᱚᱦᱚ ᱞᱮᱫᱟ ᱵᱤᱨ ᱵᱩᱨᱩ ᱵᱟᱧᱪᱟᱣ ᱫᱚᱦᱚ ᱠᱟᱛᱮ ᱛᱮ ᱠᱩ ᱞᱟᱹᱲᱦᱟᱹᱭ ᱞᱮᱫᱟ ᱠᱚ᱾
ᱟᱨᱚ
ᱞᱟᱹᱭ ᱢᱮ ᱢᱟ᱾
ᱞᱟᱹᱭ ᱢᱮ ᱢᱟ ᱪᱮᱫ ᱮᱢ ᱞᱟᱹᱭᱮᱫ ᱛᱟᱦᱮᱱᱟ, ᱟᱨ ᱪᱮᱫ ᱠᱚᱢ ᱵᱟᱰᱟᱭᱟ ᱟᱢ?
ᱛᱟᱨᱯᱚᱨᱮ ᱟᱵᱚ ᱵᱚᱱ ᱧᱮᱞ ᱫᱟᱹᱲᱮᱜ-ᱟ ᱱᱩᱠᱩ ᱡᱟᱦᱟᱸᱭ ᱤᱝᱨᱮᱡᱽ ᱠᱚ ᱛᱟᱦᱮᱸ ᱠᱟᱱᱟ ᱩᱱᱠᱩᱣᱟᱜ ᱫᱚ ᱵᱟᱱᱫᱩᱠ ᱛᱟᱦᱮᱸ ᱠᱟᱱᱟ ᱞᱟᱹᱲᱦᱟᱹᱭ ᱞᱟᱹᱜᱤᱫ ᱛᱮ ᱢᱮᱱᱠᱷᱟᱱ ᱩᱝᱠᱩ ᱥᱟᱱᱛᱟᱲ ᱠᱚ ᱡᱟᱦᱟᱸᱭ ᱠᱚ ᱞᱟᱹᱲᱦᱟᱹᱭ ᱞᱮᱫᱟ ᱱᱩᱠᱩ ᱫᱚᱵᱚᱱ ᱧᱮᱞ ᱫᱟᱲᱮᱜ-ᱟ ᱟᱜ ᱥᱟᱨ ᱠᱟᱹᱯᱤ ᱟᱨᱚ ᱟᱠᱚᱣᱟᱜ ᱡᱟᱦᱟᱸ ᱞᱟᱠᱪᱟᱨ ᱨᱮᱭᱟᱜ ᱥᱟᱯᱟᱵ ᱠᱚ ᱟᱛᱮᱫ ᱜᱮ ᱠᱚ ᱞᱟᱹᱲᱦᱟᱹᱭ ᱞᱮᱫᱟ᱾
ᱦᱮᱸ ᱮᱱᱛᱮ ᱨᱮᱦᱚᱸ ᱢᱟᱱᱮ ᱞᱟᱹᱲᱦᱟᱹᱭ ᱠᱷᱚᱡ ᱛᱟᱭᱚᱢ ᱨᱮ ᱛᱟᱦᱮᱱ ᱦᱩᱭᱩᱜᱼᱟ ᱥᱮ ᱞᱟᱹᱲᱦᱟᱹᱭ ᱠᱚ ᱢᱟᱱᱮ ᱯᱟᱹᱪᱷᱞᱟᱹᱣ ᱫᱚ ᱛᱟᱭᱚᱢ ᱡᱟᱸᱜᱟ ᱢᱟᱱᱮ ᱛᱟᱭᱚᱢ ᱥᱮᱫ ᱡᱟᱸᱜᱟ ᱛᱤᱥᱦᱚᱸ ᱵᱟᱝᱠᱚ ᱫᱚᱦᱚ ᱟᱠᱟᱫ ᱛᱟᱠᱩᱣᱟ ᱥᱟᱯᱟᱵ ᱠᱩ ᱵᱟᱝ ᱛᱟᱦᱮᱸ ᱠᱟᱱ ᱨᱮᱦᱚᱸ ᱚᱱᱠᱟ ᱜᱮ ᱟᱜᱼᱥᱟᱨ ᱠᱟᱹᱯᱤ ᱟᱛᱮ ᱞᱟᱹᱲᱦᱟᱹᱭ ᱠᱟᱛᱮᱜ ᱠᱚ ᱞᱟᱦᱟ ᱦᱮᱡ ᱠᱟᱱᱟ ᱱᱤᱛᱚᱜ
ᱟᱠᱚ ᱟᱠᱚ ᱡᱟᱦᱟᱸ ᱛᱤᱱᱟᱹᱜ ᱠᱚ ᱫᱟᱲᱮ ᱠᱟᱣᱫᱟ ᱩᱱᱟᱹᱜ ᱠᱚ ᱪᱮᱥᱴᱟ ᱠᱟᱫᱟ ᱢᱮᱱᱠᱷᱟᱱ ᱩᱱᱠᱩ ᱛᱤᱱᱟᱹᱜ ᱠᱚ ᱱᱟᱦᱟᱪᱟᱨ ᱞᱮᱫ ᱠᱚᱛᱮ ᱟᱠᱚ ᱞᱟᱹᱲᱦᱟᱹᱭ ᱛᱮᱠᱚ ᱵᱟᱫᱽᱫᱷᱚ ᱞᱮᱱᱟ
ᱦᱩᱸ
ᱟᱠᱚ ᱠᱚ ᱵᱟᱰᱟᱭᱟ ᱡᱮ ᱟᱵᱚ ᱫᱚ ᱩᱱᱠᱩ ᱥᱟᱶᱛᱮ ᱵᱟᱵᱚᱱ ᱫᱟᱲᱮᱜᱼᱟ, ᱛᱟᱣ ᱨᱮᱦᱚᱸ ᱞᱟᱹᱲᱦᱟᱹᱭ ᱨᱮᱠᱚ ᱟᱬᱜᱚ ᱞᱮᱱᱟ
ᱦᱩᱸ ᱟᱹᱰᱤ ᱵᱟᱹᱲᱤᱡ ᱱᱟᱦᱟᱪᱟᱨ ᱠᱚ ᱪᱟᱞᱟᱣ ᱞᱮᱫᱟ ᱩᱱ ᱥᱚᱢᱚᱭ ᱛᱤᱨᱞᱟᱹ ᱠᱚ ᱪᱮᱛᱟᱱ ᱨᱮᱦᱚᱸ ᱟᱨ ᱡᱟᱦᱟᱸ ᱟᱠᱚ ᱵᱤᱨ ᱵᱩᱨᱩ ᱢᱟᱜ ᱩᱡᱟᱹᱲ ᱠᱟᱛᱮᱜ ᱡᱟᱦᱟᱸ ᱦᱟᱥᱟ ᱠᱚ ᱵᱮᱱᱟᱣ ᱞᱮᱫᱟᱭ ᱦᱩᱲᱩ ᱪᱟᱣᱞᱮ ᱚᱸᱰᱮ ᱠᱷᱚᱡ ᱠᱚ ᱧᱟᱢᱮᱫ ᱛᱟᱦᱮᱸᱜ ᱚᱱᱟ ᱠᱚ ᱪᱮᱛᱟᱱ ᱨᱮᱦᱚᱸ ᱡᱩᱢᱤᱫᱟᱨ ᱠᱚ ᱟᱰᱤ ᱵᱟᱹᱲᱛᱤ ᱠᱚᱨ ᱠᱚ ᱥᱮ ᱠᱷᱟᱡᱽᱱᱟ ᱠᱚ ᱟᱹᱫᱟᱹᱭᱮᱫ ᱠᱚ ᱛᱟᱦᱮᱸᱫ ᱱᱚᱜ-ᱱᱚᱣᱟ ᱵᱟᱹᱲᱤᱡ ᱢᱟᱱᱮ ᱱᱟᱦᱟᱪᱟᱨ ᱠᱚ ᱵᱟᱝ ᱥᱟᱦᱟᱣ ᱠᱷᱟᱹᱛᱤᱨ ᱛᱮ ᱡᱤᱣᱤ ᱨᱮ ᱵᱳᱨᱥᱮ ᱥᱮᱸᱜᱮᱞ ᱞᱮᱠᱟ ᱥᱮᱸᱜᱮᱞ ᱡᱩᱞ ᱠᱷᱟᱹᱛᱤᱨ ᱞᱟᱹᱲᱦᱟᱹᱭ ᱛᱮᱠᱚ ᱢᱟᱱᱮ ᱠᱚ ᱵᱚᱲᱦᱮ ᱞᱮᱱᱟ
ᱦᱮᱸ ᱦᱟᱸᱥᱟ ᱠᱷᱮᱛ ᱠᱚᱦᱚᱸ ᱟᱠᱚ ᱜᱮᱠᱚ ᱵᱮᱱᱟᱣ ᱞᱮᱫᱟ ᱟᱨ ᱟᱠᱚᱣᱟᱜ ᱠᱷᱮᱛ ᱨᱮᱜᱮ ᱟᱠᱚᱜᱮ ᱠᱷᱟᱡᱽᱱᱟ ᱠᱚ ᱟᱹᱫᱟᱹᱭᱮᱫ ᱠᱚ ᱛᱟᱦᱮᱸᱫ
ᱦᱩᱸ ᱩᱱ ᱥᱚᱢᱚᱭ ᱚᱱᱮ ᱫᱟᱢᱤᱱᱤᱠᱳ ᱥᱮ ᱪᱮᱫ ᱴᱷᱮᱱ ᱡᱟᱭᱜᱟ ᱛᱟᱦᱮᱸ ᱞᱮᱱᱟ ᱚᱱᱟ ᱠᱚ ᱢᱟᱜ ᱩᱡᱟᱹᱲ ᱠᱟᱛᱮᱫ ᱚᱱᱮ ᱵᱤᱨ ᱠᱚ ᱢᱟᱜ ᱩᱡᱟᱹᱲ ᱠᱟᱛᱮ ᱫᱟᱢᱤᱱᱤᱠᱳ ᱡᱟᱭᱜᱟ ᱠᱚ ᱚᱱᱟ ᱧᱩᱛᱩᱢᱟᱱ ᱢᱤᱫ ᱡᱟᱭᱜᱟ ᱠᱚ ᱵᱮᱱᱟᱣ ᱞᱮᱫᱟ ᱚᱸᱰᱮ ᱜᱮ ᱪᱟᱥ ᱠᱟᱛᱮᱫ ᱠᱚ ᱡᱚᱢᱮᱫ ᱛᱟᱦᱮᱸᱫ ᱢᱮᱱᱠᱷᱟᱱ ᱚᱸᱰᱮ ᱠᱷᱚᱱ ᱚᱱᱟ ᱴᱟᱜ ᱡᱟᱭᱜᱟ ᱠᱷᱚᱡ ᱦᱚᱸ ᱠᱚᱨ ᱠᱚᱠᱚ ᱟᱹᱫᱟᱹᱭᱮᱫ ᱠᱚ ᱛᱟᱦᱮᱸᱫ ᱱᱚᱜᱼᱚᱭ ᱚᱱᱟ ᱠᱚ ᱵᱟᱝ ᱧᱮᱞ ᱠᱷᱟᱹᱛᱤᱨ ᱵᱟᱝ ᱥᱟᱦᱟᱣ ᱠᱷᱟᱹᱛᱤᱨ
ᱩᱱ ᱥᱚᱢᱚᱭ ᱫᱚ ᱪᱮᱫ ᱠᱚᱠᱚ ᱡᱚᱢ ᱧᱩᱭᱮᱫ? ᱛᱟᱦᱮᱸᱫ ᱥᱟᱱᱛᱟᱲ ᱠᱚ ᱡᱚᱢ ᱧᱩ ᱤᱫᱤ ᱠᱟᱛᱮ ᱡᱟᱦᱟᱸᱱᱟᱜ ᱮᱢ ᱵᱟᱰᱟᱭᱟ ᱟᱢ?
ᱡᱚᱢ ᱧᱩ ᱩᱱ ᱥᱚᱢᱚᱭ ᱫᱚ ᱜᱩᱦᱩᱢ ᱦᱩᱲᱩ ᱱᱚᱣᱟ ᱠᱚᱜᱮ ᱟᱨ ᱵᱤᱨ ᱵᱩᱨᱩ ᱨᱮᱱᱟᱜ ᱡᱚ ᱵᱤᱞᱤ ᱠᱚ
ᱦᱮᱸ ᱦᱩᱲᱩ ᱦᱚᱸᱠᱚ ᱪᱟᱥᱮᱫ ᱛᱟᱦᱮᱸᱫ ᱦᱩᱲᱩ ᱪᱟᱥ ᱦᱚᱸ ᱮᱛᱚᱦᱚᱵ ᱞᱮᱱ ᱜᱮᱭᱟ ᱛᱟᱨᱯᱚᱨᱮ ᱡᱚᱱᱰᱨᱟ ᱵᱟᱡᱽᱲᱟ ᱡᱟᱹᱱᱤᱡ ᱠᱚ ᱪᱟᱥᱮᱫ ᱛᱟᱦᱮᱸᱫ
ᱟᱢ ᱢᱟᱱᱮ ᱱᱤᱛᱩᱜ ᱪᱮᱫ ᱮᱢᱚᱱ ᱱᱤᱛᱚᱜ ᱟᱢ ᱪᱮᱫ ᱮᱢ ᱢᱚᱱᱮ ᱜᱮᱭᱟ ᱡᱮ ᱞᱟᱹᱲᱦᱟᱹᱭ ᱢᱟᱱᱮ ᱥᱤᱫᱩ ᱠᱟᱹᱱᱦᱩ ᱠᱤᱱ ᱞᱟᱹᱲᱦᱟᱹᱭ ᱞᱮᱫ ᱛᱮ ᱢᱟᱱᱮ ᱟᱵᱚ ᱥᱟᱫᱷᱤᱱ ᱢᱮᱱᱟᱜ ᱵᱚᱱᱟ ᱥᱮ ᱟᱵᱚ ᱚᱱᱠᱟᱜᱮ ᱟᱨᱦᱚᱸ ᱢᱮᱱᱟᱜ ᱵᱚᱱᱟ ᱟᱵᱚ ᱮ ᱪᱮᱫ ᱪᱤᱠᱟᱹᱣ ᱫᱚᱨᱠᱟᱨ ᱠᱟᱱ ᱛᱟᱢᱟ ᱱᱤᱛᱚᱜ ᱟᱨᱦᱚᱸ ᱫᱚᱲᱦᱟ ᱛᱮ ᱞᱟᱹᱲᱦᱟᱹᱭ ᱥᱮ
ᱱᱤᱛᱚᱜ ᱫᱚ ᱞᱟᱹᱲᱦᱟᱹᱭ ᱫᱚ ᱱᱤᱛᱚᱜᱟᱜ ᱞᱟᱹᱲᱦᱟᱹᱭ ᱡᱩᱫᱤᱢ ᱧᱮᱞᱟ ᱱᱤᱛᱚᱜ ᱫᱚ ᱠᱟᱜᱚᱡᱽ ᱠᱚᱞᱚᱢ ᱛᱮ ᱞᱟᱹᱲᱦᱟᱹᱭ ᱚᱞ ᱛᱚᱞᱛᱮ ᱞᱟᱹᱲᱦᱟᱹᱭ ᱱᱤᱛᱚᱜ ᱫᱚ ᱚᱱᱠᱟ ᱞᱟᱦᱟᱛᱮ ᱞᱮᱠᱟ ᱞᱟᱹᱲᱦᱟᱹᱭ ᱫᱚ ᱟᱫᱚ ᱵᱟᱝ ᱦᱳᱭᱳᱜ ᱠᱟᱱᱟ ᱡᱟᱦᱟᱱᱟᱜ ᱤᱫᱤ ᱠᱟᱛᱮᱜ ᱮᱢ ᱞᱟᱹᱲᱦᱟᱹᱭᱟ ᱚᱞ ᱛᱚᱞ ᱛᱮᱼᱼ
ᱥᱮ ᱪᱮ ᱮᱢ ᱞᱟᱭᱼᱼ
ᱦᱮᱸ ᱦᱮᱸ ᱦᱮᱸ ᱟᱵᱚᱣᱟᱜ ᱦᱚᱠ ᱟᱹᱭᱤᱫᱟᱹᱨ ᱞᱟᱹᱜᱤᱫ ᱦᱚᱸ ᱟᱨᱠᱤ ᱱᱤᱛᱚᱜ ᱫᱚ ᱟᱵᱚ ᱠᱟᱜᱚᱡᱽ ᱠᱚᱞᱚᱢ ᱥᱮᱼᱼ ᱵᱮᱣᱨᱟ ᱠᱚ ᱪᱤᱴᱷᱤ ᱠᱚ ᱛᱟᱞᱟᱛᱮ ᱟᱵᱩ ᱞᱟᱹᱲᱦᱟᱹᱭᱚᱜ ᱦᱩᱭᱩᱜ ᱛᱟᱵᱩᱱᱟ᱾
ᱛᱟᱨᱯᱚᱨᱮ ᱟᱨᱚ ᱟᱹᱰᱤ ᱟᱭᱢᱟ ᱜᱟᱱ ᱦᱩᱞᱜᱟᱹᱨᱤᱭᱟᱹ ᱢᱮᱱᱟᱜ ᱠᱚᱣᱟ᱾ ᱡᱟᱦᱟᱸᱭ ᱠᱚᱫᱚ ᱩᱱᱟᱹᱜᱼᱼ ᱵᱟᱝᱠᱚ ᱩᱪᱷᱟᱹᱱ ᱟᱠᱟᱫ ᱛᱟᱠᱚᱣᱟ ᱱᱟᱜᱟᱢ ᱨᱮ ᱫᱟᱣ ᱵᱟᱠᱚ ᱧᱟᱢ ᱟᱠᱟᱫᱟ ᱚᱱᱠᱟᱱ ᱦᱩᱞᱜᱟᱹᱨᱟᱜ ᱠᱤᱪᱷᱩ ᱧᱩᱛᱩᱢᱮᱢ ᱞᱟᱹᱭ ᱫᱟᱲᱮᱭᱟᱜᱼᱟ᱾
ᱚᱱᱠᱟᱱ ᱦᱩᱞᱜᱟᱹᱨᱤᱭᱟᱹ᱾
ᱧᱟᱢ ᱟᱠᱟᱫᱟ ᱠᱚ ᱫᱟᱣ ᱫᱚ ᱢᱮᱱᱠᱷᱟᱱ ᱟᱹᱰᱤ ᱠᱚᱢ ᱚᱞ ᱢᱮᱱᱟᱜᱼᱟ᱾ ᱢᱤᱫᱴᱮᱱ ᱵᱟᱨᱭᱟ ᱦᱩᱞᱜᱟᱹᱨᱭᱟᱹ ᱠᱚᱣᱟᱜ ᱧᱩᱛᱩᱢᱼᱼ
ᱤᱧ ᱫᱚ ᱴᱷᱤᱠ ᱵᱟᱹᱧ ᱞᱟᱭ ᱫᱟᱲᱮᱭᱟᱜ ᱠᱟᱱᱟ ᱛᱚ ᱟᱢᱜᱮ ᱠᱟᱹᱴᱤᱡᱼᱼ ᱵᱟᱲᱟᱭ ᱠᱷᱟᱱᱮᱢ ᱞᱟᱹᱭ ᱢᱮ ᱦᱟᱸ᱾
ᱮ ᱟᱵᱚ ᱵᱚᱱ ᱵᱟᱰᱟᱭᱟ ᱢᱤᱫᱴᱮᱱ ᱡᱤᱛᱩ ᱥᱟᱶᱛᱟᱞ ᱞᱮ ᱛᱟᱦᱮᱸ ᱠᱟᱱᱟ᱾ ᱛᱟᱨᱯᱚᱨᱮᱼᱼ ᱛᱤᱞᱠᱟ ᱢᱟᱺᱡᱷᱤ ᱛᱤᱞᱠᱟ ᱢᱟᱹᱡᱷᱤᱭᱟᱜ ᱫᱚ ᱢᱮᱱᱟᱜ ᱨᱮᱦᱚᱸ ᱩᱱᱟᱹᱜ ᱫᱚ ᱵᱟᱹᱱᱩᱜᱼᱟ᱾ ᱥᱫᱚᱛᱼᱼ ᱞᱟᱹᱲᱦᱟᱹᱭ ᱞᱮᱫᱟ ᱚᱠᱚᱭᱮ ᱜᱚᱡ ᱞᱮᱫᱮᱭᱟ ᱚᱠᱟ ᱠᱷᱚᱱᱮ ᱜᱚᱡ ᱞᱮᱫᱮᱭᱟ ᱥᱩᱫᱷᱩ ᱱᱚᱣᱟ ᱴᱩᱠᱩ ᱜᱮᱼᱼ ᱟᱨ ᱡᱟᱹᱥᱛᱤ ᱠᱤᱪᱷᱩ ᱫᱚ ᱵᱟᱹᱱᱩᱜᱼᱟ᱾
ᱦᱚᱸ
ᱟᱨ ᱡᱤᱛᱩ ᱥᱟᱶᱛᱟᱞᱟᱜ ᱫᱚ ᱠᱟᱛᱷᱟ ᱠᱚ ᱟᱸᱡᱚᱢ ᱜᱮ ᱵᱟᱝ ᱟᱸᱡᱚᱢᱚᱜᱼᱟ᱾ ᱤᱧ ᱦᱚ ᱱᱮᱛᱟᱨ ᱠᱤᱪᱷᱩᱜᱟᱱ ᱥᱮᱨᱢᱟ ᱢᱟᱲᱟᱝ ᱜᱤᱧ ᱵᱟᱲᱟᱭ ᱧᱟᱢ ᱠᱮᱫᱟ᱾ ᱡᱤᱥᱩ ᱡᱤᱛᱩ ᱥᱟᱱᱛᱟᱞ ᱧᱩᱛᱩᱢᱟᱱ ᱢᱤᱫᱴᱮᱱ ᱦᱩᱞᱜᱟᱹᱨᱤᱭᱟᱹᱟᱭ ᱛᱟᱦᱮᱸ ᱠᱟᱱᱟ᱾ ᱟᱢᱮᱢ ᱟᱸᱡᱚᱢ ᱵᱟᱲᱟᱣ ᱟᱠᱟᱫᱟ ᱞᱟᱦᱟᱛᱮᱼᱼ
ᱟᱸᱡᱚᱢ ᱵᱟᱹᱧ ᱟᱸᱡᱚᱢ ᱵᱟᱲᱟᱣ ᱟᱠᱟᱫᱟ ᱟᱫᱚᱼᱼ ᱟᱹᱰᱤ ᱟᱭᱢᱟ ᱦᱩᱞᱜᱟᱹᱨᱤᱭᱟᱹ ᱜᱮ ᱢᱮᱱᱟᱜ ᱠᱚᱣᱟ ᱡᱟᱦᱟᱸᱭ ᱫᱚ ᱱᱟᱜᱟᱢ ᱥᱟᱠᱟᱢ ᱨᱮᱠᱷᱱᱚ ᱟᱠᱚᱣᱟᱜᱼᱼ ᱧᱩᱛᱩᱢ ᱵᱟᱝ ᱚᱞ ᱟᱠᱟᱱᱟ ᱥᱮ ᱩᱱᱠᱩ ᱱᱟᱜᱟᱢ ᱨᱮ ᱮᱠᱷᱚᱱ ᱴᱷᱟᱶ ᱟᱹᱣᱨᱤ ᱠᱚ ᱧᱟᱢᱟ᱾
ᱪᱮᱫ ᱮᱢ ᱪᱤᱠᱟᱹᱭᱮᱫ ᱛᱟᱦᱮᱱᱟ ᱛᱟᱦᱚᱞᱮ ᱱᱤᱛᱚᱜᱼᱼ
ᱪᱮᱢ ᱞᱟᱹᱭ ᱫᱟ᱾
ᱪᱮᱫ ᱮᱢ ᱪᱤᱠᱟᱹᱭᱮᱫ ᱛᱟᱦᱮᱸᱜᱼᱟ ᱱᱤᱛᱚᱜᱼᱼᱼ
ᱱᱤᱛᱚᱜ ᱫᱚ ᱪᱮᱫ ᱦᱚᱸ ᱵᱟᱝ ᱫᱩᱲᱩᱵ ᱠᱟᱱᱟᱹᱧᱼᱼ
ᱛᱟᱦᱚᱞᱮ ᱟᱯᱮᱥᱮᱫ ᱦᱩᱞ ᱢᱟᱦᱟ ᱠᱚ ᱢᱟᱱᱟᱣ ᱠᱮᱫᱟ ᱥᱮ ᱵᱟᱝ ᱛᱤᱦᱤᱧᱼᱼ
ᱡᱚᱢ ᱵᱟᱲᱟ ᱠᱚᱫᱚ ᱦᱩᱭᱮᱱ ᱛᱟᱢᱟ᱾
ᱦᱮᱸ ᱤᱧᱫᱚ ᱡᱚᱢ ᱠᱟᱫᱤᱧᱼᱼ
ᱚ
ᱦᱩᱞ ᱢᱟᱦᱟ ᱠᱚ ᱢᱟᱱᱟᱣ ᱠᱮᱫᱟ ᱥᱮ ᱵᱟᱝ ᱛᱟᱦᱚᱞᱮ ᱟᱯᱮ ᱥᱮᱫ ᱛᱤᱦᱮᱧᱼᱼ
ᱦᱮᱸ ᱢᱟᱱᱟᱣ ᱠᱮᱫᱟᱞᱮ ᱟᱞᱮ ᱦᱳᱥᱴᱮᱞ ᱨᱮᱞᱮ ᱢᱟᱱᱟᱣ ᱠᱮᱫᱟ ᱛᱟᱨᱯᱚᱨᱮ ᱟᱞᱮᱭᱟᱜ ᱵᱤᱨᱫᱟᱹᱜᱟᱲ ᱨᱮᱞᱮ ᱢᱟᱱᱟᱣ ᱠᱮᱫᱟ᱾
ᱦᱩᱸ
ᱟᱯᱮ
ᱟᱞᱮ ᱫᱚ ᱟᱞᱮ ᱦᱚᱸ ᱟᱞᱮᱭᱟᱜ ᱵᱤᱫᱟᱹᱜᱟᱲ ᱨᱮᱼᱼ ᱱᱚᱣᱟ ᱠᱚ ᱡᱩᱫᱤ ᱟᱵᱚ ᱡᱚᱛᱚ ᱵᱚᱱ ᱦᱤᱲᱤᱧ ᱪᱟᱵᱟᱭᱟ ᱛᱟᱦᱞᱮ ᱪᱮᱫ ᱦᱚᱸ ᱥᱟᱨᱮᱡ ᱵᱟᱝ ᱛᱟᱦᱮᱱ ᱛᱟᱵᱚᱱᱟ ᱟᱨᱠᱤ᱾
ᱟᱵᱚᱜᱮ ᱡᱩᱚᱫᱤ ᱵᱟᱵᱚᱱ ᱢᱮᱸᱫ ᱞᱩᱛᱩᱨᱟᱜᱼᱟ ᱟᱵᱚ ᱥᱟᱱᱛᱟᱲ ᱦᱩᱭ ᱠᱟᱛᱮᱜ᱾ ᱛᱟᱦᱞᱮ ᱱᱚᱣᱟ ᱫᱚ ᱚᱠᱚᱭᱮ ᱢᱮᱫ ᱞᱩᱛᱩᱨᱟᱜᱼᱟ᱾
ᱦᱮᱸ ᱱᱤᱛᱚᱜ ᱟᱵᱚ ᱡᱷᱚᱛᱚ ᱦᱚᱲᱟᱜ ᱜᱮ ᱫᱟᱭᱤᱛᱛᱚ ᱠᱟᱱᱟ ᱡᱮ ᱱᱚᱣᱟ ᱠᱚ ᱦᱟᱯᱮᱱ ᱫᱤᱱ ᱨᱮᱱ ᱟᱨᱚ ᱡᱟᱦᱟᱸᱭ ᱟᱵᱚᱨᱮᱱ ᱯ ᱯᱚᱝᱲᱟ ᱠᱚ ᱦᱤᱡᱩᱜ ᱠᱟᱱᱟ ᱾